ᱡᱚᱦᱟᱨ ᱜᱮ, ᱡᱚᱦᱟᱨ ᱜᱮ, ᱡᱚᱦᱟᱨ ᱜᱮ᱾
ᱦᱳᱭ ᱦᱳᱭ ᱟᱜ ᱦᱳᱭ ᱟᱸᱡᱚᱢ ᱴᱷᱤᱠᱟᱹᱜ ᱠᱟᱱ ᱜᱮᱭᱟ᱾
ᱦᱮᱸ ᱦᱮᱸ᱾
ᱦᱳᱭ, ᱟᱹᱞᱤᱧ ᱞᱤᱧ ᱢᱮᱱᱮᱫ ᱛᱟᱦᱮᱱᱟ ᱠᱟᱹᱴᱤᱡ ᱚᱱᱠᱟᱱᱟᱜ ᱴᱚᱯᱤᱠ ᱤᱫᱤ ᱠᱟᱛᱮᱜ ᱜᱚᱞᱯᱚ ᱦᱩᱭ ᱠᱚᱜ ᱠᱮᱭᱟ, ᱟᱫᱚ ᱟᱹᱞᱤ ᱞᱤᱧ ᱢᱮᱱᱮᱫ ᱛᱟᱦᱮᱱᱟ ᱱᱚᱣᱟ ᱡᱟᱦᱟᱸ ᱟᱵᱚ ᱢᱳᱵᱟᱭᱤᱞ ᱯᱷᱳᱱ ᱵᱚᱱ ᱵᱮᱵᱚᱦᱟᱨᱮᱫ ᱫᱚ ᱱᱚᱜᱱᱟ ᱢᱳᱵᱟᱭᱤᱞ ᱯᱷᱳᱱ ᱛᱤᱱᱟᱹᱜ ᱜᱟᱱ ᱞᱟᱹᱠᱛᱤ ᱥᱮ ᱵᱟᱝ ᱞᱟᱹᱠᱛᱤᱜ ᱠᱟᱱᱟ ᱦᱟᱸᱜ᱾ ᱚᱱᱟ ᱤᱫᱤ ᱠᱟᱛᱮ ᱡᱩᱫᱤ ᱠᱟᱹᱴᱤᱡ ᱨᱚᱯᱚᱲ ᱞᱮᱱᱠᱷᱟᱱ ᱱᱟᱯᱟᱭ ᱠᱚᱜᱼᱟ᱾
ᱟᱸᱪᱷᱟ᱾ ᱢᱤᱫᱴᱟᱝ ᱠᱟᱛᱷᱟ ᱢᱳᱵᱟᱭᱤᱞ ᱯᱷᱳᱱ ᱫᱚ ᱱᱮᱛᱟᱨ ᱫᱚ ᱞᱟᱹᱠᱛᱤᱜ ᱠᱟᱱ ᱜᱮᱭᱟ ᱢᱤᱫᱴᱟᱝ ᱠᱟᱛᱷᱟ ᱞᱤᱧ ᱞᱟᱹᱭᱟ ᱢᱳᱵᱟᱭᱤᱞ ᱫᱚ ᱮᱢᱚᱱ ᱢᱤᱫᱴᱮᱱ ᱡᱤᱱᱤᱥ ᱠᱟᱱᱟ ᱦᱮᱸ ᱥᱮ?
ᱦᱳᱭ ᱦᱳᱭ᱾
ᱡᱟᱦᱟᱸ ᱨᱮᱫᱚ ᱵᱮᱥᱟᱜ ᱦᱚᱸ ᱢᱮᱱᱟᱜᱼᱟ ᱟᱨ ᱵᱟᱹᱲᱤᱡᱟᱜ ᱦᱚᱸ ᱢᱮᱱᱟᱜᱼᱟ᱾ ᱚᱱᱟ ᱫᱚ ᱧᱮᱧᱮᱞᱤᱡ ᱴᱷᱮᱡ ᱜᱮ ᱯᱷᱮᱰ ᱠᱟᱱᱟ ᱩᱱᱤ ᱚᱠᱟᱴᱟᱜ ᱧᱮᱞ ᱞᱟᱹᱜᱤ ᱫᱚᱜ ᱠᱟᱱᱟ᱾ ᱢᱟ ᱢᱳᱵᱟᱭᱤᱞ ᱨᱮᱫᱚ ᱟᱹᱰᱤ ᱨᱚᱠᱚᱢ ᱡᱤᱱᱤᱥ ᱢᱮᱱᱟᱜᱼᱟ ᱡᱷᱚᱛᱚ ᱨᱚᱠᱚᱢ ᱡᱤᱥᱱ ᱧᱟᱢᱟ ᱵᱮᱥᱟᱜ ᱦᱚᱸᱵᱮᱱ ᱧᱟᱢᱟ ᱵᱟᱹᱲᱤᱡᱟᱜ ᱦᱚᱸᱵᱮᱱ ᱧᱟᱢᱟ᱾ ᱦᱩᱸ, ᱢᱮᱱᱠᱷᱟᱱ ᱚᱱᱟ ᱫᱚ ᱟᱵᱮᱱ ᱴᱷᱮᱱ ᱯᱷᱰ ᱠᱟᱱᱟ ᱢᱮᱱᱠᱷᱟᱱ ᱢᱤᱴᱟᱝ ᱠᱟᱛᱷᱟ ᱞᱤᱧ ᱞᱟᱹᱭᱟ ᱢᱳᱵᱟᱭᱤᱞ ᱫᱚ ᱦᱮᱸ ᱞᱟᱹᱠᱛᱤ ᱠᱟᱱᱟ ᱢᱮᱱᱠᱷᱟᱱ ᱠᱟᱹᱴᱤᱡ ᱠᱟ. ᱴᱤᱡ ᱴᱤᱡ ᱢᱟᱹᱭ ᱵᱟᱹᱵᱩ ᱛᱟᱠᱚ ᱡᱟᱦᱟᱸᱭ ᱫᱚ ᱮᱠᱷᱚᱱᱳ ᱢᱟᱱᱮ ᱤᱥᱠᱩᱞ ᱠᱚᱨᱮ ᱠᱚ ᱚᱞᱚᱜ ᱠᱟᱱ ᱜᱮᱭᱟ᱾ ᱦᱮᱸ ᱥᱮ᱾ ᱱᱩᱠᱩᱣᱟᱜ ᱛᱤᱨᱮ ᱱᱚᱜᱼᱚᱭ ᱡᱮ ᱢᱳᱵᱟᱭᱤᱞ ᱥᱮᱴᱮᱨᱚᱜ ᱠᱟᱱᱟ ᱱᱚᱜᱼᱚᱱᱟ ᱫᱚ ᱮᱠᱟᱞ ᱜᱮ ᱵᱟᱝ ᱴᱷᱤᱠᱚᱜ
ᱦᱳᱭ, ᱦᱳᱭ, ᱦᱳᱭ᱾
ᱜᱚᱝᱠᱮ ᱫᱟᱜ ᱡᱟᱹᱲᱤᱭ ᱫᱟᱭ ᱥᱮ ᱪᱮᱫ?
ᱵᱟᱝ ᱫᱟᱜ ᱡᱟᱹᱲᱤ ᱫᱚ ᱵᱟᱭ ᱫᱟᱜ
ᱠᱟᱹᱴᱤᱡ ᱥᱟᱰᱮ ᱧᱚᱜᱚᱜ ᱠᱟᱱᱟ ᱠᱟᱹᱴᱤᱡ ᱚᱱᱠᱟ ᱫᱟᱜ ᱡᱟᱹᱲᱤᱭᱮᱜ ᱞᱮᱠᱟ᱾
ᱟᱪᱪᱷᱟ ᱟᱪᱪᱷᱟ᱾ ᱟᱫᱚ ᱱᱚᱶᱟ ᱦᱟᱸᱜ ᱱᱚᱶᱟ ᱥᱩᱨ ᱠᱚᱨᱮᱜ ᱜᱮ ᱨᱟᱥᱛᱟ ᱢᱮᱱᱟᱜ ᱟᱠᱟᱫᱟ ᱛᱚ ᱜᱟᱹᱰᱤ ᱠᱚᱦᱟᱸᱜ
ᱟᱪᱪᱷᱟ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱱᱚᱛᱚ ᱧᱚᱜᱚᱜ ᱵᱮᱱ ᱠᱟᱹᱴᱤᱡ ᱦᱟᱞᱠᱟ ᱠᱚᱨᱮ᱾
ᱟᱪᱪᱷᱟ ᱟᱪᱪᱷᱟ᱾
ᱦᱮᱸᱼᱦᱮᱸ, ᱦᱮᱸᱼᱦᱮᱸ᱾ ᱦᱮᱸ ᱱᱤᱛᱚᱜ ᱫᱚ ᱵᱚᱨᱚᱝ ᱴᱷᱤᱠ ᱜᱮ ᱟᱸᱡᱚᱢᱚᱜ ᱠᱟᱱᱟ᱾ ᱮᱱᱟ ᱫᱚ ᱮᱱᱟ ᱫᱚᱢᱟ ᱠᱟᱹᱴᱤᱡ ᱨᱮᱰᱤᱭᱳ ᱞᱮᱠᱟ ᱠᱟᱛᱷᱟ ᱴᱟᱜ ᱠᱟᱹᱴᱤᱡ ᱟᱸᱡᱚᱢᱚᱜ ᱠᱟᱱ ᱛᱟᱦᱮᱸᱫ᱾ ᱦᱮᱸ ᱟᱪᱪᱷᱟ ᱡᱟᱦᱟᱸ ᱚᱱᱟ ᱠᱟᱛᱷᱟ ᱞᱟᱝ ᱞᱟᱹᱭᱮᱫ ᱛᱟᱦᱮᱸᱫ ᱢᱳᱵᱟᱭᱤᱞ ᱵᱟᱝ ᱚᱱᱟ ᱫᱚ ᱠᱟ ᱴᱤᱡ ᱠᱟᱹᱴᱤᱡ ᱱᱤᱛᱚ ᱡᱟᱦᱟᱸᱭ ᱤᱥᱠᱩᱞ ᱨᱮᱱ ᱯᱟᱹᱴᱷᱩᱣᱟᱹ ᱠᱚ ᱢᱮᱱᱟᱜ ᱠᱚᱣᱟ ᱦᱮᱸ ᱥᱮ ᱚᱞᱚᱜ ᱜᱤᱫᱽᱨᱟᱹ ᱢᱮᱱᱟᱜ ᱠᱚᱣᱟ ᱤᱧᱫᱚ ᱱᱩᱜᱼᱩᱠᱩᱣᱟᱜ ᱛᱤᱨᱮ ᱢᱳᱵᱟᱭᱤᱞ ᱫᱚ ᱮᱠᱟᱞ ᱜᱮ ᱵᱟᱝ ᱡᱟᱨᱩᱲᱚᱜ ᱠᱟᱱᱟ᱾ ᱤᱧᱟᱹᱜ ᱤᱧᱟᱹᱜ ᱞᱟᱹᱭ ᱛᱮᱫᱚ᱾ ᱦᱮᱸ ᱛᱚᱵᱮ ᱦᱮᱸ ᱡᱟᱦᱟᱸᱭ ᱤᱞᱮᱵᱷᱮᱱ ᱴᱩᱭᱮᱞᱵᱷ ᱡᱟᱦᱟᱸᱭ ᱠᱚ ᱯᱟᱲᱦᱟᱜ ᱠᱟᱱᱟ᱾ ᱦᱮᱸ᱾ ᱱᱩᱠᱩ ᱫᱚ ᱢᱳᱵᱟᱭᱤᱞ ᱫᱚ ᱵᱟᱝ ᱡᱟᱹᱨᱩᱲ ᱟᱠᱚ ᱠᱟᱱᱟ ᱢᱤᱫ ᱴᱮᱱ ᱴᱮᱯ ᱡᱟᱹᱨᱩᱲ ᱡᱟᱹᱨᱩᱲ ᱟᱠᱚ ᱠᱟᱱᱟ᱾ ᱢᱮᱱᱠᱷᱟᱱ ᱚᱱᱟ ᱴᱮᱯ ᱨᱮᱛᱚ ᱤᱱᱴᱟᱨᱱᱮᱴ ᱪᱷᱟᱲᱟ ᱪᱮᱫ ᱵᱟᱝ ᱜᱷᱟᱱᱴᱟ ᱫᱚ ᱵᱟᱝ ᱜᱟᱱᱚᱜ ᱟᱥᱮ
ᱦᱳᱭ ᱦᱳᱭ
ᱦᱚᱴᱥᱯᱚᱴ ᱠᱤᱢᱵᱟ ᱡᱟᱦᱟᱱᱟᱜ ᱚᱱᱠᱟ ᱵᱟᱢ ᱤᱭᱟᱹ ᱞᱮᱠᱷᱟᱱ ᱫᱚ ᱚᱱᱟᱛᱮ ᱤᱧᱫᱩᱧ ᱞᱟᱹᱭᱟ ᱴᱮᱯ ᱫᱚ ᱮᱭ ᱠᱟᱨᱚᱱ ᱛᱮ ᱡᱟᱹᱨᱩᱲᱟ ᱡᱟᱦᱟᱸ ᱫᱚ ᱢᱤᱫ ᱴᱮᱱ ᱢᱮᱢᱳᱨᱤ ᱞᱮᱠᱟ ᱡᱩᱫᱤ ᱜᱟᱱᱚᱜ ᱠᱷᱟᱱ ᱟᱹᱞᱤᱧ ᱫᱚ ᱢᱤᱫ ᱴᱟᱝ ᱵᱟᱹᱞᱤᱧ ᱵᱟᱲᱟᱭᱟ᱾ ᱜᱟᱱᱚᱜ-ᱟ ᱥᱮ ᱵᱟᱝ ᱚᱱᱟ ᱨᱮ ᱢᱮᱢᱳᱨᱤ ᱥᱟᱢᱵᱷᱟᱣ
ᱦᱳᱭ
ᱦᱮᱸ ᱚᱱᱠᱟᱱᱟᱜ ᱤᱭᱟᱹ ᱠᱟᱛᱮᱜ ᱡᱩᱫᱤ ᱚᱸᱰᱮ ᱡᱟᱦᱟᱸᱭ ᱜᱚᱝᱠᱮ ᱠᱚ ᱢᱮᱱᱟᱜ ᱠᱚᱣᱟ ᱦᱮᱸ ᱥᱮ ᱚᱱᱟᱴᱮᱯ ᱨᱮ ᱡᱩᱫᱤ ᱚᱱᱠᱟᱱᱟᱜ ᱠᱤᱪᱷᱩ ᱯᱟᱲᱦᱟᱣ ᱨᱮᱱᱟᱜ ᱜᱮ ᱡᱩᱫᱤ ᱡᱟᱦᱟᱱᱟᱜ ᱠᱚ ᱰᱟᱣᱩᱱᱞᱳᱰ ᱟᱠᱚᱣᱟ ᱠᱚ ᱚᱱᱟᱠᱚ ᱩᱱᱠᱩ ᱧᱮᱞ ᱠᱮ ᱛᱟᱦᱚᱞᱮ ᱠᱷᱟᱱ ᱫᱚ ᱟᱨᱚ ᱱᱟᱯᱟᱭ ᱠᱚᱜ-ᱟ ᱦᱩᱸ ᱢᱮᱱᱠᱷᱟᱱ ᱚᱱᱟ ᱦᱩᱱ ᱫᱚᱦᱚ ᱡᱟᱦᱟᱸ ᱫᱚ ᱦᱟᱸᱰᱮ ᱱᱷᱟᱰᱮ ᱠᱚᱞ ᱜᱟᱱᱚᱜ-ᱟ ᱠᱤᱝᱵᱟ ᱫᱚᱢᱮ ᱤᱱᱴᱟᱨᱱᱮᱴ ᱜᱷᱟᱱᱴᱟ ᱜᱟᱱᱚᱜ ᱠᱚ ᱫᱚ ᱮᱠᱟᱞ ᱜᱮ ᱵᱟᱝ ᱞᱟᱹᱠᱛᱤ᱾ ᱤᱧᱟᱹᱜ ᱞᱟᱹᱭ ᱛᱮᱫᱚ ᱦᱮᱸ ᱟᱨ ᱟᱨ ᱟᱨᱚ ᱵᱤᱥᱮᱥ ᱥᱠᱩᱞ ᱜᱤᱫᱽᱨᱟᱹ ᱴᱷᱮᱱ ᱫᱚ ᱮᱠᱟᱞ ᱜᱮ ᱵᱟᱝ ᱞᱟᱹᱠᱛᱤᱜ ᱠᱟᱱᱟ ᱠᱟᱨᱚᱱ ᱪᱮᱫᱟᱜ ᱥᱮ ᱤᱥᱠᱩᱞ ᱨᱮᱱᱟᱜ ᱡᱟᱦᱟᱸ ᱛᱤᱱᱟᱹᱜ ᱚᱞᱚᱜ ᱯᱟᱲᱦᱟᱣ ᱠᱚ
ᱦᱳᱭ
ᱱᱚᱶᱟ ᱫᱚ ᱮᱠᱟᱞ ᱜᱮ ᱤᱭᱟᱹᱨᱮ ᱧᱟᱢᱚᱜ ᱠᱟᱱ ᱜᱮᱭᱟ ᱤᱥᱠᱩᱞ ᱨᱮᱢᱟᱠᱚ ᱯᱟᱲᱦᱟᱣᱮᱫ ᱵᱚᱱ ᱜᱮᱭᱟ
ᱦᱳᱭ ᱦᱳᱭ
ᱟᱨ ᱛᱟᱪᱷᱟᱲᱟ ᱦᱚᱸ ᱟᱵᱚ ᱯᱨᱟᱭᱵᱷᱮᱴ ᱵᱚᱱ ᱯᱟᱲᱦᱟᱜ ᱠᱟᱱ ᱜᱮᱭᱟ ᱱᱤᱭᱟᱹ ᱥᱚᱢᱚᱭ ᱫᱚ ᱦᱮᱸ ᱦᱮᱸᱥᱮ ᱥᱠᱩᱞ ᱨᱮᱱᱟᱜ ᱫᱚ ᱛᱮᱢᱚᱱ ᱠᱳᱱᱳ ᱤᱭᱟᱹ ᱫᱚ ᱵᱟᱝ ᱠᱟᱱᱟ ᱡᱟᱦᱟᱸ ᱫᱚ ᱵᱟᱨᱦᱮ ᱠᱷᱚᱱᱟᱜ ᱦᱤᱡᱩᱜ-ᱟ ᱚᱱᱟ ᱫᱚ ᱢᱤᱫ ᱴᱮᱱ ᱟᱢᱟᱜ ᱡᱟᱦᱟᱸ ᱯᱩᱛᱷᱤ ᱯᱚᱛᱚᱵ ᱚᱱᱟ ᱠᱚᱨᱮ ᱠᱷᱚᱱᱜᱮ ᱠᱚᱥᱪᱮᱱ ᱠᱚ ᱮᱢᱟ ᱛᱟᱦᱚᱞᱮ ᱠᱷᱟᱱ ᱫᱚ ᱮᱴᱟᱜ ᱠᱚᱨᱮ ᱵᱟᱝ ᱯᱟᱸᱡᱟ ᱠᱟᱛᱮᱫ ᱯᱩᱛᱷᱤ ᱯᱚᱛᱚᱵ ᱠᱷᱚᱱ ᱜᱷᱟᱱᱴᱟ ᱩᱰᱩᱠ ᱠᱟᱛᱮᱫ ᱜᱮᱥᱮ ᱯᱟᱲᱦᱟᱣ ᱞᱮᱱᱠᱷᱟᱱ ᱥᱮ ᱚᱸᱰᱮ ᱠᱷᱚᱱᱟᱜ ᱜᱮ ᱤᱭᱟᱹ ᱧᱮᱞ ᱞᱮᱠᱷᱟᱱ ᱱᱟᱯᱟᱭ ᱠᱚᱜ-ᱟ
ᱱᱟᱯᱟᱭ ᱠᱚᱜ-ᱟ ᱦᱳᱭ ᱦᱳᱭ
ᱦᱮᱸ ᱠᱟᱨᱚᱱ ᱟᱨ ᱯᱷᱳᱱ ᱛᱮ ᱧᱮᱞ ᱠᱚᱨᱛᱮ ᱜᱮᱞᱮ ᱫᱚ ᱦᱮᱸ ᱟᱹᱰᱤ ᱧᱮᱞ ᱧᱮᱞᱛᱮ ᱧᱮᱞ ᱟᱵᱮᱱ ᱮᱢᱚᱱ ᱢᱤᱫᱴᱮᱱ ᱡᱤᱱᱤᱥ ᱵᱮᱱ ᱧᱮᱞᱟ ᱡᱟᱦᱟᱸ ᱫᱚ ᱵᱟᱝ ᱵᱷᱟᱞᱮᱭᱟ ᱠᱤᱝᱵᱟ ᱚᱱᱟ ᱫᱚ ᱵᱟᱝ ᱵᱷᱟᱞᱮᱭᱟ ᱠᱤᱱᱛᱩ ᱚᱸᱰᱮ ᱠᱷᱚᱱᱟᱜ ᱩᱰᱩᱠᱚᱜ ᱟᱫᱚ ᱵᱟᱝ ᱥᱟᱱᱟᱭᱮᱫ ᱵᱚᱱᱟ ᱧᱮᱞ ᱜᱮ ᱥᱟᱱᱟᱭᱮᱫ
ᱦᱳᱭ ᱦᱳᱭ ᱦᱳᱭ
ᱦᱩᱸ ᱚᱱᱠᱟᱜ ᱠᱟᱱᱟ ᱟᱞᱤᱧᱟᱜ ᱞᱟᱹᱭ ᱛᱮᱫᱚ ᱱᱚᱜ-ᱚ ᱱᱟ ᱫᱚ ᱢᱟᱱᱮ ᱯᱷᱚᱱ ᱫᱚᱨᱠᱟᱨᱚᱜ ᱠᱟᱱᱟ᱾ ᱡᱮᱢᱚᱱ ᱠᱚᱞᱮᱡᱽ ᱜᱤᱫᱽᱨᱟᱹ ᱠᱚ, ᱴᱷᱮᱱ ᱠᱚᱞᱮᱡᱽ ᱜᱤᱫᱽᱨᱟᱹᱣᱟᱜ ᱫᱚ ᱡᱮᱢᱚᱱ ᱧᱮᱞ ᱵᱮᱱ ᱠᱳᱱᱳ ᱵᱳᱭ ᱤᱭᱟᱹ ᱠᱚᱨᱮᱱᱟᱜ ᱴᱷᱤᱠ ᱴᱷᱤᱠ ᱴᱷᱤᱠᱟᱹᱱᱟ ᱵᱟᱹᱱᱩᱜ-ᱟ᱾ ᱦᱮᱸ ᱥᱤᱞᱮᱵᱟᱥ ᱚᱱᱩᱡᱟᱭᱤ ᱯᱟᱲᱦᱟᱜ ᱦᱩᱭᱩᱜ ᱛᱟᱠᱚᱣᱟ᱾ ᱛᱟᱦᱞᱮ ᱱᱩᱠᱩ ᱴᱷᱮᱱ ᱫᱚ ᱡᱟᱹᱨᱩᱲᱚᱜ ᱠᱟᱱᱟ ᱟᱨ ᱤᱱᱟᱹᱜ ᱛᱮᱫᱚ ᱯᱷᱩᱱ ᱢᱟᱱᱮ ᱵᱮᱣᱦᱟᱨ ᱨᱮᱱᱟᱜ ᱦᱮᱸ ᱯᱷᱳᱱ ᱵᱮᱵᱚᱦᱟᱨ ᱦᱚᱸ ᱠᱚ ᱥᱮᱬᱟᱭ ᱦᱚᱪᱚᱜ ᱚᱠᱟᱴᱟᱜ ᱴᱷᱤᱠ ᱚᱠᱟᱴᱟᱜ ᱵᱟᱝ᱾
ᱦᱳᱭ᱾
ᱩᱱ ᱫᱚᱠᱚ ᱵᱩᱡᱽ ᱛᱤᱭᱳᱜ ᱫᱟᱲᱮᱭᱟᱜ-ᱟ᱾ ᱠᱟᱨᱚᱱ ᱵᱟᱲᱟᱭ ᱟᱵᱮᱱ ᱛᱚ ᱢᱤᱫ ᱥᱩᱢᱟᱹᱭ ᱫᱚ ᱢᱟᱱᱮ ᱵᱟᱹᱭ ᱵᱟᱹᱭᱛᱮ ᱡᱚᱠᱷᱚᱱ ᱩᱢᱟᱹᱨ ᱵᱟᱹᱲᱛᱤ ᱪᱟᱞᱟᱣ ᱩᱱ ᱫᱚ ᱢᱤᱫᱴᱟᱝ ᱵᱩᱡᱽ ᱥᱚᱠᱛᱤ ᱦᱤᱡᱩᱜ-ᱟ᱾ ᱩᱱᱫᱚ ᱚᱱᱟ ᱢᱟᱱᱮ ᱠᱟᱹᱴᱤᱡ ᱨᱮᱱᱟᱜ ᱚᱱᱟ ᱪᱷᱚᱴ ᱠᱩᱴᱤ ᱢᱚᱱᱮ ᱫᱚ ᱵᱟᱝ ᱛᱟᱦᱮᱱᱟ᱾
ᱵᱟᱝ ᱛᱟᱦᱮᱱᱟ ᱦᱳᱭ ᱦᱳᱭ᱾
ᱦᱮᱸ ᱚᱱᱮ ᱚᱱᱟ ᱠᱟᱛᱷᱟ ᱜᱮ ᱟᱹᱞᱤᱧᱟᱜ ᱞᱟᱹᱭ ᱛᱮᱫᱚ ᱟᱪᱪᱷᱟ ᱛᱚᱵᱮ ᱟᱵᱮᱱ ᱟᱵᱮᱱᱟᱜ ᱢᱚᱛ ᱛᱮ ᱚᱠᱟ ᱞᱮᱠᱟ? ᱟᱹᱞᱤᱧ ᱢᱟ ᱟᱹᱰᱤ ᱜᱟᱱ ᱞᱤᱧ ᱞᱟᱹᱭ ᱠᱮᱫ᱾
ᱦᱳᱭ ᱟᱹᱞᱤᱧ ᱫᱚ ᱱᱚᱝᱠᱟᱞᱤᱧ ᱢᱚᱱᱮᱭᱮᱫᱟ ᱢᱟᱱᱮ ᱫᱟᱵᱮᱱ ᱥᱩᱵᱤᱫᱟ ᱵᱮᱱ ᱢᱮᱱᱟ ᱢᱳᱵᱟᱭᱤᱞ ᱨᱮᱱᱟᱜ ᱛᱚ ᱚᱱᱠᱟ ᱞᱮᱠᱟ ᱫᱚ ᱦᱟᱸᱜ ᱟᱹᱞᱤᱧ ᱫᱚᱞᱤᱧ ᱢᱚᱱᱮᱭᱟ ᱡᱮ ᱱᱚᱜ-ᱚᱭ ᱡᱮ ᱟᱵᱮᱱ ᱦᱳᱭᱛᱳ ᱦᱟᱸᱜ ᱡᱟᱦᱟᱸᱭ ᱥᱟᱞᱟᱜ ᱵᱮᱱ ᱨᱚᱯᱚᱲ ᱞᱟᱹᱜᱤᱫᱚᱜ ᱠᱟᱱᱟ ᱟᱨ ᱪᱮᱫ ᱦᱳᱭᱛᱚ ᱢᱟᱱᱮ ᱠᱟᱵᱮᱱ ᱦᱟᱜ ᱟᱵᱮᱱ ᱠᱷᱚᱱᱟᱜ ᱠᱟᱹᱴᱤᱡ ᱯᱷᱟᱨᱟᱠ ᱨᱮ ᱢᱮᱱᱟᱜ ᱟᱠᱟᱫᱮᱭᱟ ᱟᱵᱮᱱ ᱫᱚ ᱦᱳᱭ ᱛᱚ ᱱᱤᱛᱚᱜ ᱜᱮ ᱦᱟᱸᱜ ᱡᱟᱦᱟᱱᱟᱜ ᱚᱱᱠᱟᱱᱟᱜ ᱚᱥᱩᱵᱤᱫᱷᱟ ᱨᱮ ᱵᱮᱱ ᱯᱟᱲᱟᱣ ᱠᱟᱱᱟ ᱦᱚᱭᱛᱳ ᱢᱚᱱᱮ ᱠᱟᱜ ᱵᱮᱱ᱾ ᱟᱫᱚ ᱛᱟᱦᱚᱞᱮ ᱦᱟᱸᱜ ᱦᱚᱴᱟᱛ ᱛᱚ ᱦᱟᱸᱜ ᱩᱱᱤ ᱴᱷᱮᱱ ᱫᱚ ᱱᱤᱛᱚᱜ ᱫᱚ ᱦᱟᱸᱜ ᱢᱤᱫ ᱜᱷᱟᱹᱲᱤᱡ ᱥᱮ ᱥᱚᱸᱜᱮ ᱥᱚᱝᱛᱮ ᱫᱚ ᱵᱟᱵᱮᱱ ᱥᱮᱴᱮᱨ ᱫᱟᱲᱮᱭᱟᱜᱼᱟ ᱩᱱᱤᱴᱷᱮᱱ ᱫᱚ᱾ ᱟᱨ ᱛᱟᱦᱚᱞᱮ ᱪᱮᱫ ᱛᱟᱦᱚᱞᱮ ᱱᱚᱣᱟ ᱦᱟᱸᱜ ᱯᱷᱳᱱ ᱱᱟᱢᱵᱟᱨ ᱢᱮᱱᱟᱜᱼᱟ ᱦᱳᱭᱛᱳ ᱟᱵᱮᱱ ᱴᱷᱮᱱ ᱟᱨ ᱛᱟᱦᱚᱞᱮ ᱯᱷᱳᱱ ᱜᱚᱫᱽ ᱟᱫᱮᱭᱟ ᱵᱮᱱ ᱯᱷᱳᱱ ᱠᱟᱛᱮᱫ ᱵᱮᱱ ᱨᱚᱯᱚᱲ ᱵᱟᱲᱟᱭᱱᱟ ᱡᱳᱜᱟᱡᱳᱜᱽ ᱵᱮᱵᱚᱥᱛᱟ ᱦᱩᱭᱱᱟ᱾ ᱡᱮ ᱱᱚᱝᱠᱟ ᱚᱱᱠᱟ ᱚᱥᱩᱵᱤᱫᱷᱟ ᱦᱳᱭ ᱟᱠᱟᱱᱟ ᱛᱟᱞᱦᱮ ᱦᱳᱭ ᱚᱱᱟ ᱫᱚ ᱦᱟᱸᱜ ᱱᱚᱣᱟ ᱥᱩᱵᱤᱫᱟ ᱫᱚ ᱢᱤᱫᱴᱤᱡ ᱴᱷᱤᱠ ᱜᱮᱭᱟ ᱱᱚᱣᱟ ᱫᱤᱠ ᱫᱤᱭᱮ ᱦᱟᱸᱜ ᱫᱚᱞᱤᱧ ᱢᱮᱱᱟ᱾ ᱟᱨ ᱡᱩᱫᱤ ᱟᱵᱮᱱ ᱵᱮᱱ ᱚᱥᱩᱵ ᱥᱩᱵᱤᱫᱷᱟ ᱵᱮᱱ ᱢᱮᱱᱠᱷᱟᱱ ᱫᱚ ᱦᱟᱸᱜ ᱱᱚᱜᱼᱚᱭ ᱡᱮᱢᱚᱱ ᱱᱤᱛᱳᱜ ᱠᱟᱹᱴᱤᱡ ᱠᱟᱹᱴᱤᱡ ᱜᱤᱫᱽᱨᱟᱹ ᱠᱚ ᱡᱮᱢᱚᱱ ᱱᱤᱛᱚᱜ ᱡᱟᱦᱟᱸ ᱵᱮᱱ ᱢᱮᱱᱟ ᱚᱰᱮᱱ ᱚᱱᱠᱟᱱᱟᱜ ᱜᱮᱢ ᱠᱚ ᱚᱰᱳᱠ ᱟᱠᱟᱱᱟ ᱚᱱᱞᱟᱭᱤᱱ ᱜᱮᱢ ᱠᱚ᱾ ᱚᱱᱟ ᱠᱚ ᱠᱷᱮᱞᱮᱜᱼᱟ ᱥᱮ ᱚᱱᱠᱟᱱᱟᱜ ᱵᱷᱤᱰᱤᱭᱳ ᱠᱚᱠᱚ ᱧᱮᱞᱮᱜᱼᱟ᱾ ᱟᱫᱚ ᱛᱟᱦᱚᱞᱮ ᱱᱚᱜᱼᱱᱟ ᱠᱚ ᱠᱚ ᱡᱮᱢᱚᱱ ᱩᱱᱠᱩ ᱯᱷᱳᱱ ᱠᱚ ᱮᱢ ᱵᱟᱝ ᱜᱟᱱᱚᱜ ᱟᱨ ᱪᱮᱫ ᱵᱟᱵᱚᱱ ᱮᱢᱟᱠᱚ ᱢᱟ ᱜᱟᱨᱡᱮᱱ ᱠᱚ᱾ ᱛᱟᱨᱯᱚᱨ ᱱᱩᱠᱩ ᱡᱮᱢᱚᱱ ᱚᱱᱠᱟ ᱫᱟᱠᱟ ᱡᱚᱢ ᱥᱩᱢᱟᱹᱭ ᱦᱚᱸ ᱚᱱᱟ ᱢᱳᱵᱟᱭᱤᱞ ᱪᱷᱟᱲᱟ ᱵᱟᱠᱚ ᱡᱚᱢᱟ᱾ ᱥᱮ ᱯᱟᱲᱦᱟᱜ ᱠᱚᱦᱚᱸ ᱦᱟᱱᱟ ᱱᱟᱣᱟ ᱵᱟᱠᱚ ᱯᱟᱲᱦᱟᱜᱼᱟ᱾ ᱢᱳᱵᱟᱭᱤᱞ ᱪᱷᱟᱲᱟ ᱟᱫᱚ ᱱᱚᱜᱼᱚ ᱱᱟ ᱠᱚ ᱠᱚ ᱠᱟᱹᱴᱤᱡ ᱢᱟᱱᱮ ᱚᱥᱩᱵᱤᱫᱟ ᱫᱤᱠ ᱫᱚ ᱱᱚᱜᱼᱚ ᱱᱟ ᱠᱚ ᱵᱟᱝ ᱮᱢᱟᱠᱚ ᱠᱷᱟᱱ ᱫᱚ ᱟᱹᱰᱤ ᱱᱟᱯᱟᱭ ᱠᱚᱼᱟ ᱟᱨ ᱪᱮᱫ᱾
ᱦᱮᱸ ᱤᱧᱟ ᱟᱹᱞᱤᱧᱟᱜ ᱞᱟᱹᱭ ᱛᱮᱦᱚᱸ ᱚᱱᱮ ᱚᱱᱠᱟᱜᱮ ᱢᱟᱱᱮ᱾ ᱯᱷᱳᱱ ᱫᱚ ᱢᱟᱱᱮ ᱮᱢᱟ ᱠᱚ ᱦᱩᱭᱩᱜᱼᱟ ᱫᱚᱨᱠᱟᱨ ᱨᱮ᱾ ᱟᱫᱚ ᱠᱟᱹᱴᱤᱡ ᱨᱮ ᱪᱮᱫ ᱨᱮᱱᱟᱜ ᱯᱷᱳᱱ ᱫᱚᱨᱠᱟᱨᱚᱜᱼᱟ ᱟᱫᱚ ᱦᱤᱛᱚᱜ ᱡᱩᱫᱤ ᱚᱲᱟᱜ ᱦᱚᱲ ᱜᱮ ᱡᱩᱫᱤ ᱵᱟᱵᱚᱱ ᱵᱩᱡᱟ ᱟᱵᱚ ᱜᱤᱫᱽᱨᱟᱹ ᱯᱷᱳᱱ ᱪᱮᱫᱟᱜ ᱧᱮᱞ ᱥᱟᱱᱟ ᱠᱚᱣᱟ? ᱟᱵᱚ ᱚᱲᱟᱜ ᱦᱚᱲ ᱵᱟᱵᱚᱱ ᱴᱷᱤᱠ ᱟᱵᱚ ᱡᱩᱫᱤ ᱜᱤᱫᱽᱨᱟᱹ ᱥᱟᱢᱟᱝ ᱨᱮ ᱵᱚᱱ ᱧᱮᱞᱟ ᱢᱤᱫ ᱠᱟᱹᱴᱤᱡ ᱠᱷᱚᱱᱟᱜ ᱵᱚᱱ ᱩᱫᱩᱜ ᱯᱟᱹᱨᱠᱟᱹᱣᱮᱫ ᱠᱚᱣᱟ᱾ ᱦᱮᱸ ᱡᱟᱦᱟᱸ ᱛᱤᱨᱮᱜᱮ ᱜᱤᱫᱽᱨᱟᱹᱭ ᱨᱟᱜᱟ ᱢᱟᱹᱭᱮ ᱨᱟᱜᱟ ᱵᱟᱹᱵᱩᱭ ᱨᱟᱜᱟ ᱩᱱ ᱨᱮᱜᱮ ᱮ ᱵᱟᱴᱟ ᱱᱟᱭ ᱠᱟᱹᱴᱤᱡ ᱯᱷᱩᱱ ᱧᱮᱞ ᱦᱟᱛᱟᱲ ᱢᱮ ᱦᱮᱸ ᱟᱞᱚᱢ ᱨᱟᱜ ᱛᱷᱤᱨᱚᱜ ᱢᱮ ᱾ ᱦᱮᱸ ᱟᱨ ᱡᱚᱠᱷᱚᱱ ᱜᱮ ᱨᱟᱜ ᱠᱮᱫᱟ ᱤᱧ ᱫᱚ ᱯᱷᱩᱱᱤᱧ ᱧᱮᱞᱟ ᱯᱷᱩᱱᱤᱧ ᱧᱮᱞᱟᱼᱼ ᱦᱮᱸ ᱛᱚ ᱱᱟᱜᱟᱭ ᱧᱮᱞ ᱢᱮ ᱵᱮᱴᱟ ᱟᱞᱚᱢ ᱨᱟᱜᱟ ᱱᱚᱜᱼᱚ ᱱᱚᱝᱠᱟ ᱞᱮᱠᱷᱟᱱ ᱫᱚ ᱱᱩᱭ ᱜᱤᱫᱽᱨᱟᱹᱣᱟᱜ ᱢᱚᱱᱮ ᱵᱟᱲᱟᱭᱟ ᱡᱮ ᱤᱧ ᱨᱟᱜ ᱞᱮᱠᱷᱟᱱ ᱤᱧ ᱫᱚ ᱯᱷᱩᱱ ᱠᱩ ᱤᱢᱟᱹᱧ ᱠᱟᱱ ᱜᱮᱭᱟ ᱵᱟᱠᱷᱟᱱ ᱫᱚ ᱵᱟᱹᱧ ᱛᱷᱤᱨᱚᱜ-ᱟ ᱦᱮᱸ ᱾ ᱱᱚᱜ ᱚᱱᱠᱟᱛᱮ ᱜᱤᱫᱽᱨᱟᱹ ᱦᱚᱸ ᱟᱫᱚ ᱩᱱᱤ ᱦᱚᱲ ᱫᱚ ᱯᱷᱳᱱ ᱧᱮᱞᱮ ᱯᱟᱹᱨᱠᱟᱹᱜ ᱠᱟᱱ ᱟᱫᱚ ᱦᱟᱨᱟ ᱞᱮᱱᱠᱷᱟᱱ ᱩᱱᱤ ᱜᱤᱫᱽᱨᱟᱹ ᱫᱚ ᱵᱟᱝ ᱫᱚ ᱢᱮᱫ ᱴᱷᱤᱠ ᱛᱟᱦᱮᱱ ᱛᱟᱭᱟ ᱟᱨ ᱵᱟᱝ ᱫᱚ ᱵᱚᱦᱚᱜ ᱴᱷᱤᱠ ᱛᱟᱦᱮᱱ ᱛᱟᱭᱟ ᱾ ᱦᱩᱸ ᱟᱨ ᱯᱷᱩᱱ ᱨᱮᱫᱚ ᱟᱨ ᱵᱷᱟᱞᱮ ᱡᱤᱱᱤᱥ ᱫᱚ ᱵᱟᱭ ᱧᱮᱞᱟ ᱥᱮ ᱩᱱᱤ ᱫᱚ
ᱵᱷᱟᱞᱮ ᱡᱤᱱᱤᱥ ᱫᱚ ᱵᱟᱭ ᱧᱮᱞᱟ ᱦᱳᱭ ᱟᱫᱚ ᱱᱚᱜᱼᱚᱱ ᱚᱱᱠᱟ ᱟᱵᱚ ᱡᱩᱫᱤ ᱚᱲᱟᱜ ᱠᱚᱨᱮ ᱜᱮ ᱱᱚᱜ ᱱᱚᱝᱠᱟ ᱯᱷᱳᱱ ᱠᱚᱵᱚᱱ ᱚᱰᱳᱠ ᱵᱟᱲᱟᱭᱟ ᱥᱮ ᱧᱮᱞᱟᱵᱚᱱ ᱡᱟᱦᱟᱱᱟᱜ ᱠᱚ ᱟᱫᱚ ᱩᱱᱠᱩ ᱦᱚᱸ ᱚᱱᱠᱟ ᱜᱮ ᱧᱮᱞ ᱧᱮᱞ ᱛᱮ ᱩᱱᱠᱩ ᱦᱚᱸ ᱧᱮᱞ ᱥᱟᱱᱟ ᱠᱚᱣᱟ ᱯᱷᱳᱱ ᱠᱚ ᱟᱫᱚ ᱱᱚᱱᱠᱟ ᱚᱱᱠᱟ ᱚᱲᱟᱜ ᱠᱚᱨᱮ ᱚᱰᱚᱠ ᱵᱟᱲᱟ ᱫᱚ ᱵᱟᱭ ᱜᱟᱱᱚᱜ ᱩᱱᱠᱩ ᱥᱟᱢᱟᱝ ᱨᱮᱫᱚ ᱯᱷᱳᱱ ᱠᱚᱫᱚ ᱟᱨ ᱪᱮᱫ
ᱦᱩᱸ ᱦᱩᱸ ᱦᱩᱸ
ᱦᱳᱭ ᱦᱳᱭ,
ᱦᱮᱸ ᱟᱨ ᱩᱫᱩᱜ ᱟᱭ ᱠᱷᱟᱱ ᱫᱚ ᱦᱚᱭᱛᱳ ᱢᱤᱫ ᱠᱟᱹᱴᱤᱡ ᱱᱟᱥᱮᱱᱟᱜ ᱟᱢ ᱩᱫᱩᱜ ᱟᱭᱟ ᱡᱟᱹᱯᱤᱫ ᱡᱚᱠᱷᱚᱱ
ᱦᱳᱭ
ᱦᱩᱸ ᱦᱮᱸ ᱟᱨ ᱜᱤᱫᱽᱨᱟᱹ ᱠᱚᱫᱚ ᱥᱚᱵ ᱥᱚᱢᱚᱭ ᱤᱧ ᱞᱟᱹᱭ ᱛᱮᱫᱚ ᱢᱟᱱᱮ ᱦᱟᱲᱟᱢ ᱵᱟ ᱛᱟᱠᱚ ᱴᱷᱮᱡ ᱦᱟᱲᱟᱢ ᱵᱟ ᱛᱟᱠᱚ ᱥᱟᱶ ᱠᱚ ᱡᱟᱯᱤᱫ ᱞᱮᱠᱷᱟᱱ ᱥᱮ
ᱦᱳᱭ,
ᱟᱹᱰᱤ ᱜᱮ ᱱᱟᱯᱟᱭᱚᱜ ᱠᱟᱨᱚᱱ ᱩᱱᱠᱩ ᱦᱟᱲᱟᱱ ᱛᱟᱨ ᱫᱚ ᱧᱮᱞ ᱨᱮᱱ ᱮᱸ ᱫᱚᱢᱮ ᱮᱠᱴᱟ ᱮᱸ ᱟᱵᱚ ᱦᱟᱲᱟᱢ ᱵᱟ ᱛᱟᱠᱚ ᱴᱷᱮᱱ ᱫᱚ ᱥᱮ ᱟᱵᱚ ᱤᱭᱟᱹ ᱵᱟᱵᱟ ᱛᱟᱠᱚ ᱴᱷᱮᱱ ᱫᱚ ᱩᱱᱟᱹᱜ ᱴᱟᱣ ᱯᱷᱳᱱ ᱫᱚ ᱵᱟᱝᱜᱮ ᱵᱟᱠᱚ ᱵᱮᱵᱚᱦᱟᱨ ᱟᱠᱟᱫ᱾ ᱜᱮᱭᱟ᱾
ᱦᱳᱭ ᱦᱳᱭ᱾
ᱦᱮᱸ ᱥᱮ᱾ ᱛᱟᱦᱚᱞᱮ ᱠᱷᱟᱱ ᱩᱱᱠᱩ ᱥᱟᱶ ᱡᱟᱹᱯᱤᱫ ᱞᱮᱠᱷᱟᱱ ᱛᱚᱵᱮ ᱡᱩᱫᱤ ᱠᱚ ᱡᱟᱹᱯᱤᱫᱟ ᱢᱟᱱᱮ ᱡᱟᱹᱯᱤᱫ ᱡᱟᱹᱯᱤᱫ ᱛᱮ ᱜᱚᱞᱯᱷᱚ ᱯᱟᱹᱦᱤᱞᱟᱜ ᱠᱩᱫᱩᱢ ᱠᱟᱹᱦᱱᱤ᱾ ᱱᱚᱜ ᱱᱟ ᱠᱚ ᱟᱸᱡᱚᱢ ᱟᱠᱚᱣᱟ ᱠᱚ ᱱᱚᱜ ᱱᱚᱣᱟ ᱠᱚ ᱜᱮ ᱥᱮᱬᱟᱭᱟ ᱠᱚ ᱦᱮᱸ ᱥᱮ ᱵᱟᱝ ᱦᱩᱸ ᱟᱨ ᱠᱟᱹᱴᱤᱡ ᱨᱮᱱᱟᱜ ᱟᱨ ᱠᱟᱹᱴᱤᱡ ᱥᱮᱬᱟ ᱨᱮᱱᱟᱜ ᱩᱢᱮᱨ ᱫᱚ ᱠᱟᱹᱴᱤᱡ ᱨᱮᱜᱮ ᱩᱱ ᱡᱚᱠᱷᱟ ᱠᱚ ᱥᱮᱬᱟᱭᱟ ᱚᱱᱮ ᱚᱱᱟ ᱫᱚ ᱵᱚ ᱨᱟᱱ ᱫᱤᱥᱟᱹ ᱜᱮ ᱛᱟᱦᱮᱱ ᱛᱟᱠᱚᱣᱟ
ᱦᱳᱭ ᱦᱳᱭ ᱦᱳᱭ ᱟᱨ ᱱᱚᱜ ᱱᱚᱣᱟ ᱫᱚ ᱮᱠᱫᱚᱢ ᱞᱟᱛ ᱞᱟᱹᱠᱛᱤ ᱠᱟᱱ ᱜᱮᱭᱟ ᱟᱵᱚ ᱡᱮᱢᱚᱱ ᱦᱟᱯᱲᱟᱢ ᱠᱚ ᱥᱟᱞᱟᱜ ᱥᱮ ᱚᱱᱠᱟ ᱵᱩᱰᱦᱤ ᱟᱭᱳ ᱥᱟᱞᱟᱜ ᱩᱱᱩᱠᱩ ᱥᱟᱞᱟᱜ ᱫᱩᱲᱩᱵ ᱯᱟᱱᱛᱮ ᱫᱚ ᱮᱠᱫᱚᱢ ᱞᱟᱹᱠᱛᱤ ᱞᱟᱹᱠᱛᱤ ᱠᱟᱱ ᱜᱮᱭᱟ ᱩᱱᱠᱩ ᱫᱚ ᱦᱮᱸ ᱪᱮᱫᱟᱜ ᱥᱮ ᱩᱱᱠᱩ ᱫᱚ ᱟᱼᱟᱭᱢᱟ ᱞᱮᱠᱟᱱ ᱚᱱᱠᱟᱱᱟᱜ ᱯᱟᱹᱦᱤᱞᱟᱜ ᱜᱟᱯᱟᱞᱼᱢᱟᱨᱟᱣ ᱠᱚ ᱥᱮ ᱨᱚᱲ ᱠᱚ ᱥᱮᱨᱮᱧ ᱠᱚ ᱠᱩᱫᱩᱢ ᱠᱚ ᱵᱟᱸᱠᱷᱮᱲ ᱠᱚ ᱱᱚᱜᱼᱟ ᱠᱚᱠᱚ ᱵᱟᱲᱟᱭᱟ ᱱᱚᱣᱟ ᱠᱚᱠᱚ ᱞᱟᱹᱭ ᱥᱚᱫᱚᱨ ᱟᱵᱚᱱᱟ ᱩᱱᱠᱩ ᱥᱟᱞᱟᱜ ᱵᱚᱱ ᱫᱩᱲᱩᱵ ᱯᱟᱱᱛᱮ ᱞᱮᱠᱷᱟᱱ ᱫᱚ ᱟᱹᱰᱤ ᱞᱮᱠᱟᱱᱟᱜ ᱠᱟᱛᱷᱟ ᱠᱚᱵᱚᱱ ᱛᱩᱢᱟᱹᱞ ᱧᱟᱢᱚᱜ ᱟᱨ ᱪᱮᱫ ᱦᱳᱭ ᱦᱳᱭ
ᱮ ᱜᱚᱝᱠᱮ ᱢᱟᱱᱮ ᱡᱤᱱᱤᱥ ᱫᱚ ᱵᱟᱝ ᱵᱟᱹᱲᱤᱡᱼᱟ ᱯᱷᱩᱱ ᱫᱚ ᱵᱟᱝ ᱵᱟᱹᱲᱤᱡᱼᱟ ᱚᱱᱟᱛᱮ ᱵᱟᱲᱟᱭ ᱞᱮᱠᱷᱟᱱ ᱜᱮ ᱡᱷᱚᱛᱚ ᱜᱮ ᱴᱷᱤᱠᱟ ᱾
ᱦᱳᱭ ᱦᱳᱭ
ᱦᱮᱸ ᱠᱷᱟᱱ ᱟᱵᱚ ᱫᱚ ᱵᱮᱵᱷᱟᱨ ᱵᱟᱵᱚᱱ ᱵᱟᱲᱟᱭ ᱫᱚ ᱟᱵᱚ ᱫᱚ ᱧᱮᱞ ᱢᱮ ᱢᱤᱫᱴᱮᱱ ᱦᱚᱭᱛᱚ ᱟᱢ ᱵᱷᱟᱞᱤ ᱡᱤᱱᱤᱥᱮᱢ ᱧᱮᱞ ᱫᱟ ᱾ ᱚᱱᱟ ᱵᱷᱟᱞᱤ ᱡᱤᱱᱤᱥ ᱧᱮᱞ ᱧᱮᱞᱛᱮ ᱮᱢᱚᱱ ᱢᱤᱫᱴᱟᱝ ᱡᱤᱱᱤᱥ ᱡᱟᱭᱜᱟ ᱨᱮᱢ ᱵᱚᱞᱚᱜᱼᱟ ᱡᱟᱦᱟᱸ ᱨᱮᱫᱚ, ᱟᱫᱚ ᱢᱟᱱᱮ ᱮᱴᱟᱜᱟᱜ ᱜᱮ ᱧᱮᱞ ᱥᱟᱱᱟ ᱢᱮᱭᱟ ᱟᱫᱚ ᱩᱰᱩᱠᱚᱜ ᱜᱮ ᱵᱟᱝ ᱥᱟᱱᱟ ᱢᱮᱭᱟ ᱚᱸᱰᱮ ᱠᱷᱚᱱ।
ᱦᱳᱭ ᱦᱳᱭ ।
ᱚᱱᱠᱟᱱᱟᱜ ᱵᱮᱯᱟᱨ ᱠᱟᱱᱟ। ᱜᱚᱢᱠᱮ ᱟᱞᱮ ᱥᱮᱫ ᱢᱟ ᱫᱚᱢᱮ ᱫᱟᱜ ᱮᱫ ᱟᱯᱮᱥᱮᱫ ᱫᱟᱜ ᱫᱟ ᱥᱮ ᱵᱟᱝ
ᱦᱳᱭ ᱦᱳᱭ ᱱᱚᱜᱼᱚᱭ ᱜᱚᱢᱠᱮ ᱟᱞᱮᱥᱮᱫ ᱦᱚᱸ ᱱᱤᱛᱚᱜ ᱜᱮ ᱫᱟᱜ ᱡᱟᱹᱲᱤ ᱮ ᱮᱛᱚᱦᱚᱵ ᱜᱚᱫ ᱠᱮᱫᱟ
ᱜᱚᱢᱠᱮ ᱟᱞᱮ ᱥᱮᱫ ᱢᱟ ᱫᱚᱢᱮᱭ ᱫᱟᱜᱼᱮᱜ ᱪᱮᱫ ᱵᱮᱱ ᱞᱟᱹᱭᱟ ᱯᱩᱞ ᱯᱮᱨᱮᱡ ᱦᱤᱡᱩᱜ ᱠᱟᱱ ᱨᱟᱥᱛᱟ ᱠᱚᱦᱚᱸ ᱦᱟᱸᱜᱼᱮᱭ ᱫᱟᱜ ᱠᱚ ᱟᱹᱛᱩ ᱦᱤᱡᱩᱜ ᱠᱟᱱᱟ ᱠᱩᱞᱦᱤ ᱠᱩᱞᱦᱤ ᱛᱮ
ᱦᱳᱭ ᱦᱳᱭ ᱟᱫᱚ ᱦᱮᱸ ᱫᱟᱜ ᱢᱟ ᱱᱤᱛᱚᱜ ᱢᱟ ᱞᱟᱹᱠᱛᱤᱜ ᱠᱟᱱ ᱜᱮᱭᱟ ᱦᱟᱸᱜ ᱫᱟᱜ ᱡᱟᱹᱲᱤ ᱫᱚ ᱫᱟᱜ ᱡᱟᱹᱲᱤ ᱞᱟᱠᱛᱤ ᱴᱷᱤᱠ ᱜᱮᱭᱟ ᱱᱚᱣᱟ ᱦᱟᱜ ᱪᱟᱥ ᱠᱟᱹᱢᱤ ᱦᱟᱜ
ᱵᱩᱡ ᱫᱟᱵᱮᱱ ᱜᱚᱢᱠᱮ ᱱᱚᱜᱼᱚ ᱱᱚᱝᱠᱟ ᱠᱟᱹᱴᱤᱡ ᱧᱚᱜ ᱵᱤᱫᱟᱹᱞ ᱨᱮ ᱡᱚᱠᱷᱚᱱ ᱮᱸ ᱨᱟᱥᱛᱟ ᱠᱚᱨᱮ ᱡᱚᱠᱷᱚᱱ ᱰᱷᱟᱞᱟᱭ ᱠᱚ ᱵᱟᱝ ᱛᱟᱦᱮᱸ ᱠᱟᱱᱟ ᱟᱞᱮ ᱟᱹᱛᱩ ᱫᱤᱥᱚᱢ ᱨᱮ ᱵᱩᱡ ᱫᱟᱵᱮᱱ।
ᱦᱳᱭ ᱦᱳᱭ।
ᱚᱱᱮ ᱫᱟᱜ ᱞᱮᱠᱷᱟᱱ ᱮᱛᱚ ᱡᱮ ᱚᱱᱮ ᱠᱷᱮᱞ ᱞᱤᱧ ᱩᱰᱩᱠᱚᱜ ᱠᱟᱱ ᱛᱟᱦᱮᱸᱜ ᱵᱟᱝ
ᱦᱳᱭ ᱦᱳᱭ।
ᱟᱨ ᱟᱞᱚ ᱵᱮᱱ ᱞᱟᱹᱭᱟ।
ᱦᱳᱭ ᱦᱳᱭ ᱦᱳᱭ ᱾ ᱦᱳᱭ ᱟᱹᱞᱤᱧ ᱦᱚᱸ ᱚᱱᱠᱟᱜᱮ ᱫᱟᱜ ᱦᱳᱭ ᱡᱟᱹᱲᱤ ᱥᱟᱢᱚᱭ ᱫᱚ ᱮᱠᱫᱚᱢ ᱱᱚᱝᱠᱟ ᱠᱷᱚᱱ ᱠᱩᱞᱦᱤ ᱠᱩᱞᱦᱤ ᱛᱮ ᱡᱟᱹᱥᱛᱤ ᱫᱟᱜ ᱠᱚ ᱟᱹᱛᱩ ᱵᱟᱲᱟᱜ ᱠᱟᱱ ᱛᱟᱦᱮᱸᱱᱟ ᱟᱫᱚ ᱩᱱ ᱥᱚᱢᱚᱭ ᱮᱠᱫᱚᱢ ᱚᱱᱠᱟ ᱠᱩᱞᱦᱤ ᱠᱩᱞᱦᱤ ᱛᱮ ᱫᱟᱹᱲ ᱵᱟᱲᱟ ᱦᱩᱭᱩᱜ ᱠᱟᱱ ᱛᱟᱦᱮᱱᱟ ᱫᱚᱢᱮ ᱠᱷᱮᱞᱰᱩ
ᱫᱚᱢᱮ ᱟᱨ ᱤᱧᱫᱚ ᱚᱱᱮ ᱜᱚᱢᱠᱮ ᱚᱱᱮ ᱤᱭᱟᱹᱧ ᱥᱮᱬᱟ ᱞᱮᱫᱟ ᱥᱮ ᱜᱚᱢᱠᱮ ᱡᱮ ᱚᱱᱮ ᱚᱱᱟ ᱱᱟᱹᱣᱠᱟᱹ ᱵᱮᱱᱟᱣᱤᱧ ᱥᱮᱸᱬᱟ ᱞᱮᱫᱟ ᱥᱮ ᱠᱟᱜᱚᱡᱽ ᱨᱮᱱᱟᱜ
ᱦᱳᱭ ᱦᱳᱭ ᱦᱳᱭ।
ᱫᱚᱢᱮ ᱟᱛᱩ ᱦᱮᱸ ᱛᱟᱯᱚᱨᱮ ᱦᱟᱱᱮ ᱤᱭᱟᱹ ᱵᱟᱝ ᱛᱟᱦᱮᱸ ᱠᱟᱱᱟ ᱢᱤᱫ ᱥᱚᱢᱚᱭ ᱦᱟᱱᱮ ᱠᱟᱭᱨᱟ ᱡᱟᱦᱟᱸ ᱫᱚ ᱚᱱᱮ ᱤᱭᱟᱹ ᱛᱚ ᱚᱱᱮ ᱟᱹᱰᱤ ᱪᱮᱦᱮᱨᱟ ᱪᱮᱫ ᱟᱨᱟᱜ ᱜᱮ ᱧᱮᱞᱚᱜ ᱫᱚ ᱪᱮᱫ ᱠᱚ ᱢᱮᱛᱟᱜᱼᱟ? ᱚᱱᱟ ᱫᱚ ᱮᱠᱫᱚᱢ ᱟᱹᱰᱤ ᱫᱮᱦᱮᱨᱟ ᱟᱹᱛᱩᱜᱼᱟ ᱜᱚᱢᱠᱮ᱾
ᱦᱳᱭ ᱦᱳᱭ ᱦᱳᱭ ᱴᱷᱤᱠ ᱵᱮᱱ ᱞᱟᱹᱭ ᱠᱟᱫᱟ ᱦᱳᱭ ᱜᱚᱢᱠᱮ ᱦᱳᱭ ᱦᱳᱭ ᱦᱳᱭ ᱦᱳᱭ
ᱛᱟᱯᱚᱨᱮ ᱚᱱᱮ ᱦᱟᱸᱰᱮ ᱱᱟᱰᱮ ᱫᱟᱜ ᱠᱚ ᱟᱲᱮ ᱵᱟᱲᱟ ᱠᱟᱛᱮᱫ ᱦᱟᱱᱮ ᱯᱤᱯᱟᱹ ᱯᱤᱯᱟᱹ ᱰᱟᱹᱸᱴᱤᱡ ᱚᱱᱟ ᱯᱤᱯᱟᱹ ᱰᱟᱱᱴᱤᱡ ᱞᱮ ᱯᱟᱭᱤᱯ ᱮ ᱛᱟᱦᱮᱸᱫ ᱮᱫᱚᱢ ᱟᱹᱰᱤ ᱪᱮᱦᱨᱟ ᱟᱹᱛᱩ ᱩᱰᱩᱠᱚᱜ ᱠᱟᱱ ᱫᱚᱢᱮ
ᱦᱳᱭ ᱦᱳᱭ ᱚᱱᱟ ᱠᱚᱫᱚ ᱠᱟᱹᱴᱤᱡ ᱵᱤᱫᱟᱹᱞ ᱨᱮ ᱠᱷᱹᱮᱞ ᱵᱟᱲᱟ ᱦᱩᱭ ᱠᱟᱱᱟᱱ ᱜᱮᱭᱟ᱾
ᱦᱮᱸᱜ ᱚᱱᱟ ᱠᱚ ᱫᱤᱱ ᱠᱚ ᱩᱭᱦᱟᱹᱨ ᱞᱮᱠᱷᱟᱱ ᱦᱚᱲᱢᱚ ᱠᱚ ᱟᱹᱰᱤ ᱨᱩᱢᱩᱭ ᱨᱩᱢᱩᱭ ᱜᱮ ᱵᱩᱡᱷᱟᱹᱜ
ᱨᱩᱢᱟᱹᱭ ᱨᱩᱢᱟᱹᱭ ᱜᱮ ᱦᱳᱭ ᱟᱫᱚ ᱪᱤᱠᱟᱹᱭᱭᱟᱵᱱ ᱚᱱᱟ ᱫᱤᱱ ᱠᱚᱫᱚ ᱯᱟᱨᱚᱢ ᱟᱠᱟᱱᱟ ᱱᱤᱛᱚᱜ ᱫᱚ
ᱦᱮᱸ ᱦᱮᱸ ᱟᱵᱚᱣᱟᱜ ᱠᱚ ᱚᱱᱟ ᱤᱱ ᱫᱚ ᱟᱫᱚ ᱵᱟᱹᱱᱩᱜ ᱟᱠᱟᱫ ᱟᱵᱚᱱᱟᱜ ᱦᱮᱸ ᱟᱫᱚ ᱢᱤᱫᱴᱟᱱ ᱵᱟᱥᱛᱚᱵ ᱠᱟᱛᱷᱟ ᱜᱚᱝᱠᱮ ᱢᱤᱫᱴᱮᱱ ᱵᱟᱲᱟᱭᱟ ᱵᱮᱱ? ᱟᱵᱚ ᱢᱟᱹᱱᱢᱤ ᱡᱤᱭᱚᱱ ᱫᱚ ᱠᱟᱹᱴᱤᱡ ᱠᱟᱹᱴᱤᱡ ᱜᱮ ᱟᱹᱰᱤ ᱨᱟᱹᱥᱠᱟᱹ᱾
ᱦᱳᱭ ᱦᱳᱭ ᱱᱚᱣᱟ ᱫᱚ ᱮᱠᱫᱚᱢ ᱵᱟᱥ
ᱦᱮᱸ ᱡᱚᱠᱷᱚᱱ ᱜᱮ ᱩᱢᱮᱨ ᱠᱚ ᱵᱟᱹᱲᱛᱤ ᱪᱟᱞᱟᱜ ᱟᱥᱮ ᱜᱚᱢᱠᱮ ᱩᱱᱠᱷᱟᱱ ᱜᱮ ᱟᱫᱚ ᱴᱮᱱᱥᱮᱱ ᱟᱨ
ᱦᱳᱭ ᱢᱚᱱᱮᱨᱮ ᱦᱟᱱᱟ ᱱᱟᱣᱟ ᱪᱤᱱᱛᱟᱹ ᱵᱷᱟᱵᱱᱟ ᱦᱤᱡᱩᱜᱼᱟ, ᱢᱤᱫᱴᱟᱝ ᱪᱟᱯ ᱛᱟᱦᱮᱸᱱᱟ
ᱦᱮᱸ ᱦᱮᱸ ᱦᱮᱸ ᱦᱮᱸ ᱜᱚᱢ ᱤᱭᱟᱹ ᱟᱯᱮ ᱫᱚ ᱪᱮᱠᱟᱫᱟ ᱚᱱᱛᱮ ᱢᱟ ᱟᱰᱤ ᱡᱟᱥᱛᱤ ᱜᱮ ᱟᱜ-ᱫᱟ ᱮᱜ ᱫᱚ᱾
ᱦᱳᱭᱼᱦᱳᱭ ᱜᱚᱢᱠᱮ ᱱᱚᱛᱮ ᱦᱚᱸ ᱡᱟᱹᱥᱛᱤ ᱧᱚᱜ ᱜᱮᱭ ᱫᱟᱜ ᱮᱫᱟ᱾
ᱟᱪᱪᱷᱟ ᱟᱫᱚ ᱵᱮᱱ ᱪᱤᱠᱟᱹᱭᱟ ᱢᱟ ᱱᱮᱛᱟᱨ ᱢᱟ ᱫᱟᱜ ᱫᱤᱱ ᱠᱟᱱ ᱜᱮ ᱪᱟᱥ ᱠᱚᱦᱚᱸ ᱞᱟᱜᱟᱣ ᱜᱚᱫᱚᱜ ᱠᱟᱱ ᱜᱮᱭᱟ᱾
ᱦᱳᱭ ᱦᱳᱭ ᱟᱨ ᱱᱮᱛᱟᱨ ᱢᱟ ᱫᱟᱜ ᱫᱤᱱ ᱠᱟᱱ ᱜᱮ ᱫᱟᱜ ᱡᱟᱹᱲᱤᱭᱟ ᱟᱵᱚᱱ ᱜᱮᱭᱟ ᱱᱮᱛᱟᱨ ᱫᱤᱱ ᱫᱚ᱾ ᱪᱟᱥᱵᱟᱥ ᱫᱤᱱ ᱠᱟᱱᱟ ᱫᱟᱜ ᱵᱟᱲᱟᱭ ᱜᱮᱭᱟ ᱱᱤᱛᱚᱜ ᱫᱚᱟ ᱫᱟᱜ ᱡᱟᱹᱲᱤ ᱫᱤᱱ ᱠᱟᱱ ᱜᱮᱭᱟ᱾ ᱟᱨ ᱫᱟᱜ ᱦᱚᱸ ᱞᱟᱹᱠᱛᱤᱜ ᱠᱟᱱ ᱜᱮᱛᱟᱵᱚᱱᱟ᱾
ᱟᱨ ᱵᱟᱝᱠᱷᱟᱱ ᱫᱚ ᱪᱤᱠᱟᱹ ᱛᱮᱵᱚᱱ ᱠᱟᱹᱢᱮᱫᱤᱭᱟ ᱵᱟᱝ? ᱦᱮᱸ ᱛᱚᱵᱮ ᱪᱟᱥᱵᱟᱥ ᱠᱚᱫᱚ ᱚᱱᱠᱟ ᱫᱚ ᱪᱮᱫᱠᱟ ᱵᱷᱟᱞᱤ ᱜᱮᱯᱮ ᱪᱟᱥ ᱵᱟᱥᱟ᱾
ᱦᱳᱭ ᱜᱚᱝᱠᱮ ᱪᱟᱥ ᱵᱟᱥ ᱫᱚ ᱵᱷᱟᱹᱞᱤ ᱜᱮ ᱦᱩᱭᱩᱜᱼᱟ, ᱟᱫᱚ ᱱᱚᱜᱼᱝᱠᱟ ᱫᱟᱜ ᱡᱟᱹᱲᱤ ᱪᱮᱛᱟᱱ ᱜᱮ ᱵᱷᱚᱨᱥᱟ ᱦᱟᱸᱜ ᱟᱫᱚ ᱥᱮᱨᱢᱟᱨ ᱨᱮ ᱦᱳᱲᱳ ᱪᱟᱣᱞᱮ ᱫᱚ ᱢᱤᱫ ᱫᱷᱟᱣ ᱜᱮ ᱪᱟᱥ ᱦᱩᱭᱩᱜᱼᱟ ᱟᱨ ᱪᱮᱫ
ᱟᱸ ᱪᱦᱟ ᱛᱚᱵᱮ ᱟᱵ ᱱᱤᱭᱚᱢ ᱢᱤᱫᱫᱷᱟᱣ ᱜᱮ ᱵᱟᱝ? ᱛᱚᱵᱮ ᱫᱷᱚᱨᱚ ᱫᱷᱚᱨᱚᱱ ᱦᱩᱲᱩ ᱠᱚᱫᱚ ᱯᱮ ᱨᱚᱦᱚᱭᱟᱥᱮ ᱵᱟᱝ ᱜᱚᱝᱠᱮ ᱟᱯᱮ ᱫᱚ?
ᱵᱟᱝᱟ ᱜᱚᱢᱠᱮ ᱵᱟᱝᱟ᱾
ᱚ ᱟᱪᱪᱷᱟ ᱟᱞᱮ ᱦᱚᱸ ᱜᱚᱝᱠᱮ ᱱᱚᱝ ᱚᱰᱮ ᱪᱮᱫ ᱵᱮᱱ ᱞᱭᱟ ᱟᱹᱰᱤ ᱟᱹᱰᱤ ᱵᱟᱹᱲᱛᱤ ᱜᱮ ᱫᱟᱜ ᱮᱫ ᱫᱚ᱾
ᱦᱳᱭ ᱦᱳᱭ᱾
ᱮᱠᱫᱚᱢ ᱢᱟᱱᱮ ᱡᱟᱨ ᱡᱟᱨ ᱥᱟᱰᱮ ᱠᱟᱱᱟ
ᱦᱳᱭ ᱦᱳᱭ ᱦᱳᱭ ᱦᱳᱭ ᱦᱳᱭ ᱦᱳᱭ᱾
ᱚᱱᱟᱛᱮ ᱫᱚ ᱵᱟᱹᱲᱤᱡ ᱫᱚ ᱟᱞᱚᱵᱮᱱ ᱢᱚᱱᱮᱭᱟ ᱵᱟᱠᱷᱟᱱ ᱦᱟᱸᱜ ᱨᱚᱲ ᱠᱚ ᱵᱟᱵᱮᱱ ᱟᱸᱡᱚᱢ